ᱦᱮᱞᱳ᱾
ᱦᱮᱞᱳ ᱡᱚᱸᱦᱟᱨ ᱡᱚᱸᱦᱟᱨ᱾
ᱦᱮᱸ ᱜᱚᱢᱠᱮ ᱡᱚᱸᱦᱟᱨ ᱜᱮ᱾
ᱪᱮᱫ ᱞᱮᱠᱟ ᱵᱮᱥ ᱵᱟᱲᱟ ᱜᱮᱥᱮ?
ᱮᱸ ᱱᱤᱭᱟᱹ ᱜᱷᱟᱲᱤᱡ ᱫᱚ ᱱᱟᱯᱟᱭ ᱵᱟᱲᱟ ᱜᱮ᱾ ᱦᱮᱸ ᱟᱵᱤᱱ ᱜᱮ ᱚᱠᱟ ᱞᱮᱠᱟ?
ᱟᱹᱞᱤᱧ ᱦᱚᱸ ᱟᱹᱰᱤ ᱵᱮᱥ ᱵᱟᱲᱟ ᱜᱮ᱾
ᱱᱟᱯᱟᱭ
ᱚᱲᱟᱜ ᱠᱚᱨᱮ ᱦᱚᱸ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ᱾
ᱟᱹᱵᱤᱱᱢ ᱨᱮᱱ ᱜᱮ ᱟᱠᱷᱟᱱ ᱚᱠᱟ ᱞᱮᱠᱟ?
ᱪᱮᱫ ᱞᱮᱠᱟ ᱛᱚᱵᱮ ᱪᱟᱥ ᱠᱚᱫᱚ ᱦᱩᱭ ᱵᱟᱲᱟᱭᱮᱱᱟ ᱥᱮ ᱟᱹᱣᱨᱤ ᱜᱮ?
ᱩᱸ ᱢᱚᱴᱟᱢᱩᱴᱤ ᱥᱩᱨ ᱠᱚᱨᱮᱱᱟᱜ ᱫᱚ ᱪᱟᱵᱟ ᱦᱟᱛᱟᱲ ᱠᱟᱱᱟ ᱟ ᱵᱟᱹᱫᱽ ᱠᱚᱨᱮᱱᱟᱜ ᱢᱮᱱᱟᱜ-ᱟ ᱠᱷᱟᱱ ᱚᱱᱟ ᱠᱚᱜᱮ ᱵᱟᱹᱠᱤ ᱢᱮᱱᱟᱜᱼᱟ ᱵᱟᱹᱫᱽ ᱠᱚᱨᱮᱱᱟᱜ ᱜᱮ᱾
ᱦᱚᱸ ᱦᱚᱸ᱾ ᱚᱱᱛᱮ ᱫᱚ ᱛᱟᱭᱱᱚᱢ ᱟᱠᱟᱱᱟ ᱥᱮ ᱪᱮᱫ ᱪᱮᱫ ᱞᱮᱠᱟ ᱱᱮᱥ ᱫᱚ?
ᱦᱮᱸ ᱱᱚᱛᱮ ᱮᱱᱮ ᱯᱨᱛᱤ ᱵᱚᱪᱚᱨ ᱜᱮ ᱛᱟᱭᱱᱚᱢ᱾
ᱱᱚᱛᱮ ᱫᱚ ᱯᱩᱨᱟᱹ ᱠᱚ ᱨᱚᱦᱚᱭ ᱟᱠᱟᱫ ᱫᱚ᱾
ᱟᱪᱪᱷᱟ ᱟᱪᱪᱷᱟ᱾ ᱦᱩᱸᱧ ᱛᱟᱦᱚᱞᱮ ᱜᱚᱝᱠᱮ ᱟᱵᱤᱱ ᱛᱤᱱᱟᱹᱜ ᱥᱟᱺᱜᱤᱧ ᱵᱤᱱ ᱞᱟᱦᱟ ᱠᱮᱫ ᱛᱟᱵᱤᱱᱟ?
ᱟᱞᱮᱭᱟᱜ ᱫᱚ ᱢᱟᱱᱮ ᱱᱚᱛᱮᱱᱟᱜ ᱫᱚ ᱡᱚᱛᱚ ᱜᱮ ᱦᱩᱭᱩ ᱠᱟᱱᱟ ᱡᱚᱛᱚ ᱠᱚ ᱨᱚᱦᱚᱭ ᱠᱮᱜᱼᱟ, ᱟᱞᱮ ᱦᱚᱸᱞᱮ ᱨᱚᱦᱚᱭ ᱠᱮᱜᱼᱟ᱾
ᱟᱪᱪᱷᱟ᱾ ᱛᱚ ᱤᱧᱟᱹᱜ ᱧᱮᱞ ᱞᱮᱠᱟ ᱜᱮ ᱵᱟᱝ?
ᱦᱩᱸ᱾
ᱪᱮᱫ ᱪᱮᱫ ᱫᱟᱜ ᱛᱮᱵᱤᱱ ᱨᱚᱦᱚᱭ ᱠᱮᱫ ᱛᱮ?
ᱦᱮᱸ?
ᱪᱮᱫ ᱫᱟᱜ ᱛᱮᱵᱤᱱ ᱨᱚᱦᱚᱭ ᱠᱮ-ᱟ?
ᱱᱚᱣᱟ ᱱᱚᱝᱠᱟ ᱤᱭᱟᱹ ᱫᱟᱜ ᱛᱮᱜᱮ ᱱᱚᱝᱠᱟ ᱜᱮᱞᱤᱧ ᱨᱚᱦᱚᱭ ᱠᱮᱜᱼᱟ, ᱥᱮᱨᱢᱟ ᱫᱟᱜ ᱛᱮᱜᱮ᱾
ᱩᱸ ᱪᱷᱟ ᱪᱷᱟ ᱪᱷᱟ᱾ ᱚᱱᱮ ᱢᱟᱱᱮ ᱚᱝᱠᱟ ᱥᱮᱞᱳ ᱴᱟᱞᱚ ᱫᱚ ᱵᱟᱹᱱᱩᱜᱼᱟ ᱥᱮᱞᱳ ᱠᱮᱱᱮᱞ ᱱᱟᱹᱭ ᱜᱟᱰᱟ᱾ ᱚᱱᱠᱟᱱᱟᱜ ᱵᱟᱹᱱᱩᱜ᱾
ᱠᱮᱱᱮᱞ ᱠᱚᱫᱚ ᱵᱟᱹᱱᱩᱜᱼᱟ ᱱᱚᱛᱮ ᱫᱚ ᱱᱚᱝᱠᱟ ᱫᱟᱜ ᱧᱩ ᱵᱟᱲᱟ ᱠᱮᱜᱼᱟ ᱚᱱᱟ ᱨᱮᱜᱮᱞᱮ ᱨᱚᱦᱚᱭ ᱠᱟᱫᱟ ᱦᱚᱲ ᱠᱚᱠᱚ ᱨᱚᱦᱚᱭ ᱠᱮᱫᱟᱼᱟ ᱠᱷᱟᱱ ᱟᱵᱚ ᱪᱮᱫ ᱵᱚ ᱛᱟᱭᱱᱚᱢᱚᱜᱼᱟ ᱢᱮᱱᱮᱫ ᱞᱮ᱾
ᱦᱳᱭ᱾
ᱚᱱᱛᱮ ᱫᱚ ᱟᱹᱰᱤᱣᱨᱤᱜᱮ᱾
ᱦᱮᱸ ᱟᱠᱫᱚᱢ ᱢᱟᱱᱮ ᱵᱟᱹᱭᱦᱟᱹᱲ ᱢᱟᱨᱟᱝ ᱵᱟᱹᱛ ᱥᱮᱜ ᱢᱮᱱᱟᱜᱼᱟ᱾
ᱚ
ᱮᱸ ᱵᱟᱹᱭᱦᱟᱹᱲ ᱥᱮᱫ ᱫᱚᱠᱚ ᱪᱟᱵᱟ ᱩᱛᱟᱹᱨ ᱠᱟᱱᱟ ᱦᱮᱸ᱾
ᱠᱮᱱᱮᱞ ᱠᱚ ᱵᱟᱹᱱᱩᱜᱼᱟ?
ᱠᱮᱱᱮᱞ ᱫᱟᱜ ᱫᱚ ᱢᱮᱱᱟᱜᱼᱟ ᱚᱱᱟ ᱛᱮ ᱠᱷᱟᱱ ᱪᱟᱥ ᱫᱚ ᱦᱳᱭᱳᱜ ᱜᱮᱭᱟ ᱟᱫᱚ ᱵᱟᱹᱫᱽ ᱨᱮᱫᱚ ᱠᱟᱱ ᱟᱱᱮ ᱡᱷᱟᱢᱮᱞᱟ ᱜᱮ ᱥᱮ᱾ ᱛᱞᱟᱵᱩᱛ ᱨᱮ ᱠᱷᱮᱛᱱᱟ ᱢᱮᱱᱟᱜᱼᱟ ᱾ ᱟᱨ ᱛᱟᱞᱟ ᱯᱩᱨ ᱢᱟᱱᱮ ᱠᱮᱱᱮᱞ ᱠᱷᱚᱱ ᱰᱟᱭᱤ ᱠᱚᱨᱛᱮ ᱜᱮᱞᱮ ᱦᱳᱭᱳᱜᱼᱟ ᱾ ᱦᱩᱸ ᱫᱚᱢᱮ ᱴᱟᱭᱤᱢ ᱞᱟᱜᱟᱜᱼᱟ ᱥᱮ ᱡᱟᱛᱮ ᱚᱱᱛᱮ ᱦᱟᱯᱮ ᱦᱩᱸ ᱦᱟᱭ ᱚᱱᱟ ᱦᱚᱸ ᱠᱟᱱ ᱡᱟᱦᱟᱸ ᱠᱚᱨᱮ ᱢᱳᱜᱽᱨᱟ ᱢᱮᱱᱟᱜᱼᱟ ᱚᱱᱟ ᱠᱚᱨᱮ ᱠᱷᱚᱱ ᱜᱮ ᱮᱠᱷᱟᱱ ᱫᱟᱜ ᱫᱚᱵᱤᱱ ᱤᱫ ᱫᱟᱲᱮᱭᱟᱜᱼᱟ ᱟᱹᱵᱤᱱ ᱫᱚ ᱵᱟᱵᱤᱱ ᱟᱟᱜ ᱯᱟᱹᱲᱟ ᱥᱮ ᱚᱱᱟ ᱫᱚ᱾
ᱦᱮᱸ ᱜᱚᱴᱟ ᱥᱮᱱ ᱢᱟ ᱵᱟᱭ ᱪᱟᱞᱟᱜ ᱟᱥ ᱠᱮᱱᱮᱞ ᱫᱟᱜ ᱦᱚᱸ᱾
ᱦᱮᱸ ᱟᱫᱚ ᱚᱱᱠᱟ ᱛᱮᱜᱮ ᱱᱚᱜᱼᱚᱭ ᱥᱮᱨᱢᱟᱟᱜ ᱛᱟᱜᱤ ᱠᱟᱱᱟ ᱚᱱᱟ ᱠᱟᱛᱷᱟ ᱨᱮᱜᱮ ᱚᱱᱟ ᱫᱚ ᱢᱮᱱᱟᱜᱼᱟ ᱵᱟᱹᱫᱽ ᱥᱮᱫ ᱫᱚ᱾
ᱦᱟᱠᱳ ᱠᱚᱫᱚ ᱵᱤᱱ ᱥᱟᱵ ᱠᱮᱫ ᱠᱚᱣᱟ ᱥᱮ ᱵᱟᱝ?
ᱦᱟᱹᱠᱩ ᱟᱹᱞᱤᱧ ᱫᱚ ᱠᱷᱟᱱ ᱵᱟᱹᱱᱩᱜ ᱞᱤᱧᱟ ᱦᱟᱛ ᱚᱲᱟᱜ ᱪᱷᱟ ᱨᱮ ᱛᱚ᱾
ᱵᱟᱹᱱᱩᱜ ᱵᱤᱱᱟ ᱢᱟᱱᱮ ᱤᱭᱟᱹ ᱥᱮᱱ ᱨᱮᱫᱚ ᱚᱲᱟᱜ ᱥᱮᱱ ᱨᱮᱫᱚ᱾
ᱦᱳᱭ ᱫᱤᱥᱚᱢ ᱫᱚ ᱵᱟᱹᱱ ᱧᱮᱞᱤᱧ ᱫᱚᱠᱷᱟᱱ ᱵᱟᱭᱨᱮ ᱥᱮᱫ ᱨᱮᱮᱞᱤᱧ ᱛᱟᱦᱮᱱ ᱜᱮᱭᱟ᱾ ᱛᱟᱦᱮᱸ ᱞᱮᱠᱷᱟᱱ ᱫᱚ ᱟᱪᱪᱷᱟ ᱟᱪᱪᱷᱟ᱾ ᱛᱟᱦᱮᱸᱞᱮᱠᱷᱟᱱ ᱫᱚ ᱪᱟᱞᱟᱣ ᱦᱩᱭ ᱠᱚᱜ ᱜᱮᱭᱟ ᱵᱟᱝ ᱫᱚ ᱵᱟᱝ᱾
ᱱᱚᱛᱮ ᱫᱚ ᱦᱟᱹᱠᱩ ᱠᱚ ᱟᱹᱰᱤ ᱡᱳᱨ ᱠᱚ ᱥᱟᱵ ᱠᱮᱫ ᱠᱚᱣᱟ ᱩᱛᱩ ᱠᱚ ᱦᱩᱭᱩᱜ ᱩᱛᱟᱞᱮᱱᱟ᱾
ᱟ ᱟᱪᱪᱷᱟ ᱟᱪᱪᱷᱟ ᱾ ᱪᱮᱜ ᱱᱚᱣᱟ ᱤᱭᱟᱹ ᱚᱠᱟ ᱠᱚᱨᱮ ᱯᱮ ᱥᱟᱵ ᱠᱮᱫ ᱠᱚᱛᱮ?
ᱵᱟᱹᱫᱽ ᱨᱮᱜᱮ᱾ ᱢᱟᱲᱟᱝ ᱫᱷᱟᱣ ᱫᱟᱜ ᱨᱮᱜᱮ ᱨᱟᱠᱟᱵ ᱮᱱᱟᱠᱚ ᱦᱟᱹᱠᱩ ᱠᱚ ᱩᱱ ᱨᱮᱜᱮᱞᱮ ᱚᱰᱟᱣ ᱞᱮᱜᱼᱟ ᱟᱲᱟ ᱯᱟᱴᱟ᱾
ᱦᱮᱸ ᱩᱝᱠᱩ ᱧᱟᱢ ᱠᱚᱣᱟᱵᱤᱱ ᱚᱠᱟᱨᱮ ᱡᱟᱦᱟᱸ ᱛᱤᱱᱟᱹᱜ ᱧᱟᱢᱚᱜ ᱠᱟᱱᱟ ᱠᱚ ᱩᱱᱠᱩ ᱜᱮ ᱟᱢᱫᱟ᱾ ᱛᱟᱦᱞᱮ ᱤᱭᱩᱟᱹ-ᱤᱭᱟᱹ ᱠᱚᱯᱮ ᱛᱟᱦᱞᱮ ᱧᱟᱢ-ᱧᱟᱢ ᱠᱟᱜ ᱠᱚᱣᱟᱯᱮ᱾
ᱮᱠᱷᱟᱱ ᱚᱸᱰᱮ ᱵᱟᱸᱫᱽ ᱨᱮᱡ ᱜᱮᱠᱚ ᱨᱟᱠᱟᱵ ᱜᱚᱫ ᱱᱟ᱾
ᱟᱨ ᱨᱟᱠᱟᱵ ᱜᱮᱭᱟ ᱠᱚ ᱫᱚ ᱩᱱᱠᱩ ᱫᱚ᱾ ᱱᱟᱣᱟ ᱫᱟᱜ ᱠᱚ ᱧᱟᱢ ᱫᱟ ᱥᱮ᱾
ᱦᱮᱸ
ᱩᱱᱠᱩ ᱱᱟᱣᱟ ᱫᱟᱜ ᱠᱚ ᱧᱟᱢ ᱮᱫᱟ ᱟᱨ ᱵᱟᱠᱷᱟᱱ ᱡᱟᱦᱟᱸ ᱥᱮᱫ ᱠᱷᱚᱱᱟᱜ ᱠᱚ ᱧᱟᱢᱟ ᱨᱟᱠᱟᱼᱟ ᱩᱱᱠᱩ ᱫᱚ᱾
ᱟᱹᱰᱤ ᱥᱚᱠᱛᱚ ᱦᱚᱲ ᱠᱚ ᱦᱮᱡ ᱮᱱᱟ ᱦᱟᱹᱠᱩ ᱥᱟᱵ᱾
ᱦᱩᱭᱩᱜ ᱟᱨᱮ ᱦᱤᱡᱩᱜ ᱜᱮᱭᱟ ᱠᱚᱛᱚ ᱧᱟᱢᱚᱜ ᱠᱟᱱᱟ ᱠᱚ ᱯᱷᱤᱨᱤ ᱯᱷᱤᱨᱤ ᱡᱤᱱᱤᱥ ᱫᱚ ᱟᱹᱵᱤᱱ ᱦᱚ ᱵᱟᱵᱤᱱ ᱟᱲᱟᱜᱟ ᱟᱹᱞᱤᱧ ᱦᱚᱸ ᱵᱟᱞᱤᱧ ᱟᱲᱟᱜ-ᱟ ᱥᱮ᱾ ᱧᱟᱢᱚᱜ ᱠᱟᱱᱟ ᱠᱚ ᱦᱤᱡᱩᱜ ᱠᱟᱱᱟ ᱥᱟᱷᱟᱯ ᱠᱚᱜᱮᱭᱟᱠᱚ ᱩᱱᱠᱩ ᱫᱚ᱾ ᱦᱮᱸ ᱫᱚᱢᱮᱠᱚ ᱦᱟᱠᱳ ᱞᱮᱱᱟ ᱵᱟᱝ?
ᱦᱮᱸ᱾ ᱥᱩᱨ ᱨᱮᱜᱮ ᱢᱮᱱᱟᱜ-ᱟ ᱥᱮ ᱟᱨ ᱮᱱᱠᱷᱟᱱ ᱚᱸᱰᱮ ᱠᱷᱚᱱ ᱠᱚ ᱨᱟᱠᱟᱵ ᱜᱚᱫᱚᱜᱼᱟ ᱥᱮ᱾ ᱤᱠᱫᱚᱢ ᱚᱱᱟ ᱵᱟᱹᱫᱽ ᱨᱮᱜᱮ ᱠᱚ ᱨᱟᱠᱟᱵ ᱜᱚᱫᱚᱜᱼᱟ ᱾
ᱟᱪᱪᱷᱟ ᱟᱪᱪᱷᱟ ᱛᱟᱦᱚᱞᱮ ᱪᱮᱫ ᱪᱮᱫ ᱛᱮᱵᱤᱱ ᱥᱟᱵ ᱠᱮᱫ ᱠᱚᱣᱟ ᱮᱢᱱᱤ
ᱤᱭᱟᱹ ᱞᱤᱧ ᱟᱰᱟᱣ ᱞᱮᱜᱼᱟ ᱟᱲᱟ ᱯᱟᱴᱟ᱾ ᱡᱟᱞᱟᱢ ᱠᱚᱛᱮ ᱫᱚ ᱵᱟᱝ ᱟᱲᱟ ᱯᱟᱴ ᱴᱟ ᱞᱤᱧ ᱚᱰᱟᱣ ᱞᱮᱜᱼᱟ ᱾
ᱟᱹᱞᱤᱧᱟᱜ ᱢᱟᱱᱮ ᱤᱭᱟᱹ ᱦᱟᱸᱜ ᱢᱮᱱᱟᱜ-ᱟ ᱥᱮ ᱟᱹᱞᱤᱧ ᱵᱟᱲᱟᱭ ᱜᱤᱭᱟᱵᱤᱱ ᱢᱟ ᱢᱟᱨᱮ ᱢᱟᱨᱮ ᱦᱚᱲ ᱠᱚᱢᱟ ᱠᱚ ᱵᱮᱱᱟᱣ ᱠᱟᱜ ᱜᱮᱭᱟ ᱟᱲᱟ ᱯᱟᱴᱟ ᱠᱚ ᱾
ᱦᱮᱸ ᱦᱮᱸ ᱦᱮᱸ ᱦᱮᱸ᱾
ᱦᱮ ᱚᱱᱟ ᱜᱮᱞᱤᱧ ᱫᱚᱦᱚ ᱠᱟᱜᱼᱟ ᱡᱟᱦᱟᱸ ᱛᱤᱨᱮ ᱫᱟᱜ ᱜᱚᱫ ᱠᱟᱜᱼᱟᱭ ᱜᱚᱠ
ᱳᱻᱦ ᱦᱳ ᱳᱭ ᱵᱟᱝᱠᱷᱟᱱ ᱪᱮᱫ ᱛᱮᱵᱤᱱ ᱥᱟᱵ ᱠᱚᱣᱟ ᱵᱟᱝᱠᱷᱟᱱ ᱫᱚ ᱡᱟᱞ ᱢᱟᱞ ᱛᱮᱫᱚ ᱚᱱᱟ ᱫᱚ ᱟᱵᱤᱱ ᱛᱤᱱ ᱜᱷᱟᱹᱲᱤᱡ ᱢᱟᱱᱮ ᱟᱹᱵᱤᱱ ᱩᱱ ᱜᱷᱟᱹᱲᱤᱡ ᱟᱨ ᱱᱚᱣᱟ ᱠᱷᱚᱱ ᱫᱚ ᱮᱰᱟᱣ ᱠᱟᱜ-ᱟ ᱵᱤᱱ?
ᱦᱩᱸ ᱱᱩᱣᱟ ᱫᱚ ᱫᱟᱜ ᱞᱮᱠᱷᱟᱱ ᱜᱮ ᱚᱱᱟ ᱫᱚ ᱟᱦᱟᱨ ᱠᱚᱨᱮ ᱢᱩᱰᱩ ᱠᱚᱨᱮ ᱡᱟᱞ
ᱦᱳᱭ᱾
ᱟᱨ ᱱᱚᱣᱟ ᱟᱲᱟ ᱯᱟᱴᱟ ᱛᱮᱫᱚ ᱦᱟᱜ ᱞᱤᱸᱜᱤᱱ ᱫᱟᱜ
ᱚᱱᱟ ᱫᱚ ᱚᱱᱟ ᱫᱚ ᱚᱱᱟᱫᱚ ᱜᱚᱴᱟᱭ ᱜᱟᱱᱚᱜᱼᱟ ᱱᱚᱣᱟ ᱫᱚ ᱦᱟᱜ ᱠᱷᱟᱱ᱾
ᱦᱩᱸ᱾
ᱟᱨ ᱤᱭᱟᱹ ᱠᱚᱦᱚ ᱛᱚᱠᱚ ᱛᱟᱦᱮᱸ ᱠᱟᱱᱟ ᱜᱚᱝᱜᱷᱟ ᱠᱚ᱾
ᱜᱚᱸᱜᱷᱟ ᱠᱚᱫᱚ ᱛᱚ ᱵᱟᱠᱚ ᱦᱟᱞᱟᱝ ᱮᱫ ᱠᱚᱣᱟ ᱦᱮᱞᱟᱣ ᱯᱷᱮᱞᱟᱜ ᱠᱟᱱᱟ ᱠᱚ ᱜᱚᱸᱜᱟ ᱠᱚ ᱾
ᱞᱟᱦᱟ ᱛᱮᱱᱟᱜ ᱩᱛᱩ ᱧᱮᱞ ᱵᱮᱱ ᱩᱛᱩ ᱡᱚᱢ ᱨᱮ ᱛᱤᱱᱟᱹᱜ ᱟᱞᱮ ᱯᱚᱨᱴᱤᱱ ᱢᱮᱱᱟᱜᱼᱟ ᱦᱚᱲᱢᱚ ᱨᱮ ᱵᱚᱦᱩ ᱯᱚᱨᱴᱤᱱ ᱢᱮᱱᱟᱜᱼᱟ ᱾
ᱟᱫᱚ ᱱᱚᱛᱮ ᱮᱴᱟᱜ ᱞᱮᱠᱟᱱ ᱜᱚᱝ, ᱜᱚᱸᱜᱷᱟ ᱠᱚ ᱯᱟᱨᱪᱟᱣ ᱟᱠᱟᱱᱟ ᱾ ᱟᱹᱰᱤ ᱥᱮᱬᱟ ᱥᱮᱬᱟ ᱜᱚᱝᱜᱷᱟ ᱮᱱᱠᱷᱟᱱ ᱚᱠᱚᱭ ᱦᱚᱸ ᱵᱟᱠᱚ ᱫᱷᱮᱭᱟᱱ ᱟᱠᱚ ᱠᱟᱱᱟ ᱩᱱᱠᱩ ᱢᱮᱱᱮᱜ ᱟᱠᱚ ᱵᱟᱠᱚ ᱥᱤᱵᱤᱞ ᱠᱟᱱᱟ ᱱᱩᱠᱩ᱾
ᱟᱪᱪᱷᱟ ᱟᱪᱪᱷᱟ ᱟᱪᱪᱷᱟ᱾ ᱚᱝᱠᱟ ᱡᱚᱛᱚᱣᱟᱜ
ᱩᱱᱠᱩ ᱚᱱᱟ ᱵᱟᱹᱫᱽ ᱜᱚᱸᱜᱷᱟ ᱠᱚ ᱧᱟᱢ ᱠᱚᱜ ᱠᱷᱟᱱ ᱩᱱᱠᱩ ᱫᱚᱠᱚ ᱦᱟᱞᱟᱝ ᱠᱚᱣᱟ ᱾ ᱟᱻ ᱮᱴᱟᱜ ᱞᱮᱠᱟᱱ ᱜᱚᱸᱜᱷᱟ ᱠᱚ ᱯᱟᱨᱪᱟᱣ ᱠᱟᱱᱟ ᱥᱮ ᱥᱚᱠᱛᱚ ᱥᱮᱬᱟ ᱥᱮᱬᱟ ᱾
ᱦᱮ ᱟᱫᱚ ᱵᱟᱝ ᱥᱮᱵᱮᱞ ᱞᱮᱠᱷᱟᱱ ᱫᱚ ᱡᱚᱢ ᱠᱚᱣᱟᱵᱤᱱ ᱪᱤᱠᱟᱹᱛᱮ? ᱥᱮᱵᱮᱞ ᱞᱮᱠᱷᱟᱱ ᱵᱤᱱ ᱡᱚᱢ ᱠᱚᱣᱟ ᱾ ᱛᱟᱦᱟᱞᱮ ᱤᱭᱟᱹ, ᱦᱮᱸ ᱞᱮᱭᱵᱮᱱ?
ᱟᱠᱷᱨᱤᱧ ᱵᱟᱲᱟᱭᱮᱫ ᱠᱚᱣᱟ ᱠᱚ ᱟᱫᱷᱟ ᱠᱚᱫᱚ ᱥᱟᱵ ᱤᱭᱟᱹ ᱵᱟᱲᱟ ᱠᱟᱛᱮᱫ ᱦᱟᱞᱟᱝ ᱵᱟᱲᱟ ᱠᱟᱛᱮᱫ᱾
ᱩᱱᱠᱩ ᱜᱚᱸᱜᱷᱟ ᱠᱚ
ᱦᱮᱸ ᱟᱫᱚ ᱡᱩᱫᱤ ᱠᱚ ᱟᱠᱷᱨᱤᱧᱚᱜ ᱠᱟᱱ ᱠᱷᱟᱱ ᱟᱫᱚ ᱪᱤᱫᱟᱜ ᱵᱟᱵᱤᱱ ᱟᱹᱠᱷᱨᱤᱧ ᱠᱚᱣᱟ
ᱦᱮᱸ᱾
ᱡᱟᱦᱟᱸ ᱛᱤᱱᱟᱹᱜ ᱜᱮ ᱦᱩᱭᱩᱜᱼᱟ ᱯᱟᱸᱪ ᱫᱚᱥ ᱴᱟᱠᱟ ᱚᱱᱟ ᱜᱮ ᱟᱢᱫᱟ ᱾ ᱛᱟᱦᱞᱮ ᱜᱚᱝᱠᱮ ᱟᱯᱮ ᱟᱯᱮ ᱫᱚ ᱵᱚᱞᱮ ᱚᱠᱟ ᱪᱮᱫ ᱫᱤᱥᱚᱢ ᱠᱟᱱ? ᱠᱟᱱᱟᱯᱮ ᱵᱤᱨ ᱫᱤᱥᱚᱢ ᱵᱟᱝ?
ᱦᱳᱭ ᱱᱚᱛᱮ ᱵᱤᱨ ᱦᱚᱸ ᱥᱩᱨᱩᱜ ᱜᱮᱭᱟ ᱟᱨ ᱵᱟᱡᱟᱨ ᱦᱚᱸ ᱥᱩᱨᱩᱜ ᱜᱮᱭᱟ ᱾
ᱵᱤᱨ ᱦᱚᱸ ᱥᱩᱨ ᱜᱮᱭᱟ ᱢᱟᱱᱮ ᱵᱟᱡᱟᱨ ᱦᱚᱸ ᱥᱩᱨ ᱜᱮᱭᱟ ᱵᱟᱭ ᱥᱟᱺᱜᱤᱧᱟ ᱾ ᱟᱲᱟᱜ ᱥᱟᱠᱟᱢ ᱠᱚᱨᱮᱱᱟᱜ ᱫᱚ ᱠᱚᱥᱴᱚ ᱜᱮ ᱵᱟᱹᱱᱩᱜᱼᱟ ᱥᱟᱦᱟᱱ ᱟᱲᱟᱜ ᱠᱚ ᱾ ᱥᱩᱨ ᱨᱮᱜᱮ ᱢᱮᱱᱟᱜᱼᱟ ᱨᱚᱦᱚᱭ ᱵᱤᱞ ᱚᱸᱰᱮ ᱠᱷᱚᱱ ᱜᱮ ᱥᱟᱦᱟᱱ ᱠᱚᱠᱚ ᱟᱜᱩᱭᱟ ᱟᱨ ᱥᱟᱠᱟᱢ ᱠᱚᱦᱚᱸ ᱠᱚ ᱟᱜᱩᱭᱟ ᱾
ᱟᱪᱪᱷᱟ ᱫᱟᱜ ᱛᱟᱦᱞᱮ ᱵᱤᱨ ᱠᱚᱫᱚ ᱛᱟᱦᱞᱮ ᱪᱟᱞᱟᱣ ᱵᱟᱲᱟᱜ ᱜᱮᱭᱟ ᱯᱮᱛᱚ?
ᱦᱮᱸ ᱪᱟᱞᱟᱣ ᱵᱟᱲᱟᱜ ᱜᱮᱭᱟᱞᱮ ᱥᱮᱸᱫᱽᱞᱟ ᱠᱚᱦᱚᱸ ᱞᱮ ᱪᱟᱞᱟᱜ-ᱟ ᱚᱱᱟ ᱵᱤᱞ ᱜᱮ᱾
ᱤᱭᱟᱹ ᱪᱤᱞᱤ ᱠᱚᱠᱚ ᱧᱟᱢᱚᱜ ᱜᱮᱭᱟ ᱚᱱᱟ ᱫᱷᱟᱨᱮ ᱛᱟᱦᱚᱞᱮ?
ᱧᱟᱢᱚᱜ ᱜᱮᱭᱟ ᱠᱚ ᱠᱩᱞᱟᱹᱭ ᱠᱚ ᱥᱩᱠᱨᱤ ᱠᱚ ᱟᱫᱚ ᱚᱱᱠᱟ ᱩᱱᱟᱹᱜ ᱵᱟᱞᱮ ᱪᱟᱞᱟᱜ-ᱟ ᱥᱮᱸᱫᱽᱞᱟ ᱫᱚ᱾ ᱚᱱᱟ ᱥᱚᱢᱚᱭ ᱥᱚᱢᱚᱭ ᱠᱚᱨᱮ ᱜᱮᱞᱮ ᱪᱟᱞᱟᱣ ᱵᱟᱲᱟᱜ-ᱟ᱾
ᱦᱳᱭ ᱫᱤᱱᱟᱹᱢ ᱡᱩᱫᱤ ᱵᱤᱱ ᱪᱟᱞᱟᱜ-ᱟ ᱠᱷᱟᱱ ᱦᱟᱯᱮᱱ ᱫᱤᱱ ᱧᱟᱢ ᱠᱚᱣᱟᱵᱤᱱ ᱚᱠᱟᱨᱮ? ᱫᱷᱤᱱᱟᱹᱝ ᱪᱟᱞᱟᱣ ᱠᱚᱜ-ᱟ ᱥᱟᱭ ᱛᱟᱦᱚᱞᱮ ᱢᱟᱱᱮ ᱦᱟᱝᱠᱩ ᱢᱟᱨᱟᱝ ᱠᱚᱫᱚ ᱵᱟᱹᱱᱩᱜ ᱠᱚᱣᱟ?
ᱵᱟᱹᱱᱩᱜ ᱠᱚᱣᱟ ᱢᱟᱨᱟᱝ ᱠᱚᱫᱚ᱾
ᱚᱻ ᱟᱻ
ᱪᱮᱜ ᱞᱮᱠᱟ ᱚᱱᱛᱮ ᱫᱚ ᱫᱟᱜ ᱠᱚᱫᱚᱭ ᱧᱩᱨ ᱵᱟᱲᱟᱭᱮᱜ-ᱟ ᱥᱮ ᱵᱟᱝ?
ᱦᱮᱸ ᱱᱮᱜ-ᱮ ᱱᱤᱛᱳᱜ ᱱᱮᱜ-ᱮ ᱟᱵᱤᱱ ᱠᱚᱞ ᱠᱤᱪᱷᱩ ᱠᱷᱚᱱ ᱞᱟᱦᱟ ᱠᱷᱚᱱ ᱮ ᱮᱦᱚᱵ ᱟᱠᱟᱜ-ᱟᱭ ᱛᱮᱦᱮᱧ ᱫᱚ᱾
ᱱᱚᱛᱮ ᱦᱚᱸ ᱟᱹᱰᱤ ᱡᱳᱨ ᱮ ᱧᱩᱨ ᱮᱜ-ᱟ᱾ ᱡᱷᱤᱯᱤᱨ ᱡᱷᱤᱯᱤᱞ ᱮᱦᱚᱵ ᱟᱠᱟᱜ-ᱟᱭ ᱧᱩᱨ ᱟᱹᱰᱤ ᱠᱚᱢ ᱠᱚᱢ ᱜᱮ᱾ ᱚᱱᱠᱷᱟ ᱟᱨᱚ ᱵᱟᱹᱫ ᱠᱚᱫᱚ ᱵᱟᱭ ᱯᱮᱨᱮᱡᱚᱜ ᱠᱟᱱ ᱜᱮᱭᱟ ᱚᱱᱠᱟᱜᱮ ᱧᱩᱨᱮᱜ-ᱟ᱾
ᱦᱩᱸᱻ ᱫᱟᱜ ᱮᱦᱚᱵ ᱟᱠᱟᱜ-ᱟᱭ ᱛᱚ ᱦᱮᱸᱜ-ᱮ ᱱᱤᱛᱳᱜ? ᱟᱫᱚ ᱱᱮᱜ-ᱮ ᱮᱦᱚᱵ ᱠᱟᱜ ᱫᱚᱭ ᱛᱤᱲᱤᱝ ᱛᱤᱲᱤᱝ-ᱚᱜ ᱠᱟᱱ ᱛᱤᱨᱮ ᱪᱚ ᱫᱚ ᱠᱷᱟᱱ ᱱᱤᱛᱳᱜ ᱫᱟᱜ ᱟᱥᱩᱲᱟᱭ ᱟᱫᱚ ᱢᱟᱱᱮ ᱵᱟᱹᱭ‌ ᱵᱟ. ᱭ ᱛᱮᱜᱮ ᱟᱱᱮ ᱡᱳᱨ ᱫᱚ ᱵᱟᱭ ᱫᱟᱜ-ᱟ ᱵᱟᱹᱭ ᱵᱟ. ᱭ ᱛᱮᱜᱮ ᱟᱜᱠᱷᱟᱱ ᱟᱫᱚ ᱞᱟᱹᱭᱟ ᱠᱟᱹᱢᱤ ᱡᱚᱝ ᱦᱚᱲ ᱫᱚ ᱠᱷᱟᱱ ᱠᱟᱹᱢᱤ ᱦᱚᱸ ᱵᱟᱭ ᱠᱟᱹᱢᱤ ᱦᱚᱪᱚ ᱟᱠᱚᱣᱟ᱾
ᱛᱤᱱᱟᱹᱜ ᱡᱷᱟᱹᱞ ᱨᱮ ᱵᱟᱹᱫ ᱠᱚᱫᱚ ᱛᱟᱯᱮ ᱢᱮᱱᱟᱜ-ᱟ?
ᱮᱠᱴᱟ ᱵᱥᱤᱫᱚ ᱵᱟᱝ ᱥᱟᱸᱜᱤᱧᱟ ᱥᱩᱨ ᱧᱚᱜ ᱨᱮᱜᱮ ᱚᱱᱠᱟ ᱜᱤ ᱡᱩᱫᱤ ᱟᱵᱤᱱ ᱢᱟᱱᱮ ᱮᱸ ᱢᱤᱴᱟᱨ ᱵᱤᱱ ᱦᱤᱥᱟᱹᱵ-ᱟ ᱚᱱᱠᱟ ᱠᱤᱞᱳᱢᱤᱴᱟᱨ ᱦᱤᱥᱟᱹᱵ ᱫᱚ ᱚᱱᱠᱟ ᱫᱩ ᱟᱲᱟᱭ ᱠᱤᱞᱳᱢᱤᱴᱟᱨ ᱥᱟᱺᱜᱤᱧ ᱨᱮ ᱢᱮᱱᱟᱜ-ᱟ᱾
ᱚ ᱦᱚᱸ᱾
ᱛᱟᱦᱚᱞᱮ ᱚᱲᱟᱜ ᱠᱷᱚᱱᱟᱜ ᱟᱫᱚ
ᱮᱱᱠᱷᱟᱡ ᱚᱱᱟ ᱫᱤᱥᱚᱢ ᱥᱮᱱ ᱟᱫᱚ ᱵᱟᱡᱟᱨ ᱠᱚᱫᱚ ᱵᱟᱹᱱᱩᱜ ᱟᱱ᱾
ᱵᱟᱝ ᱢᱮᱱᱟᱜ-ᱟ ᱩᱱᱟᱹᱜ ᱫᱚ᱾ ᱾ ᱢᱮᱱᱟᱜᱼᱟ ᱮ ᱚᱜ ᱵᱟᱨᱭᱟ ᱯᱮᱭᱟ, ᱦᱮᱸ ᱯᱮᱭᱟ ᱢᱮᱱᱟᱜᱼᱟ᱾ ᱟᱞᱤᱧ ᱵᱟᱠᱷᱟᱡ ᱫᱚ, ᱟᱸᱡᱚᱢ ᱠᱟᱜ ᱟ ᱵᱤᱱ ᱵᱤᱨ ᱫᱤᱥᱚᱢ ᱦᱚᱲᱜᱮ᱾ ᱫᱚ ᱵᱤᱞᱟᱹᱛ ᱫᱤᱥᱚᱢ ᱨᱮ ᱢᱮᱱᱟᱜ ᱞᱤᱧᱟ ᱱᱤᱭᱟᱹ ᱜᱷᱟᱹᱲᱤᱡ ᱫᱚ᱾
ᱚᱸ ᱦᱚᱸ᱾
ᱦᱮᱸ᱾ ᱫᱚ ᱡᱟᱹᱲᱤ ᱠᱟᱱᱟ ᱛᱚ᱾
ᱚᱠᱟ ᱩᱛᱩ ᱥᱚᱵᱽᱡᱤ ᱠᱚᱫᱚ ᱚᱸᱰᱮ ᱠᱷᱚᱱ ᱜᱮᱯᱮ ᱟᱹᱜᱩᱭᱟ, ᱥᱮᱯᱮ ᱪᱟᱥᱟ?
ᱟᱫᱚ ᱡᱚᱢ ᱡᱚᱢ ᱡᱚᱢ ᱞᱟᱹᱜᱤᱫ ᱫᱚ ᱱᱤᱡᱮ ᱟᱱᱮ ᱱᱤᱡᱮ ᱞᱟᱹᱜᱤᱫ ᱫᱚ ᱪᱟᱥ ᱦᱳᱭᱳᱜ ᱜᱮᱭᱟ ᱫᱚ ᱟᱠᱷᱨᱤᱧ ᱞᱟᱹᱜᱤᱫ ᱫᱚ ᱵᱟᱝ᱾ ᱡᱟᱦᱛ
ᱱᱚᱛᱮ ᱦᱚᱸ ᱚᱱᱠᱟᱜᱮ᱾ ᱟᱨ ᱡᱚᱢ ᱞᱟᱹᱜᱤᱫ ᱫᱚᱠᱚ ᱪᱟᱥᱟ ᱟᱨ ᱟᱠᱷᱨᱤᱧ ᱞᱟᱹᱜᱤᱫ ᱟᱹᱠᱷᱨᱤᱧ ᱞᱟᱹᱜᱤᱫ ᱫᱚ ᱩᱱᱟᱹᱜ ᱪᱟᱥ ᱜᱮ ᱵᱟᱭ ᱦᱩᱭᱩᱜᱼᱟ ᱥᱮ ᱱᱚᱛᱮ ᱢᱟ ᱚᱱᱠᱟ᱾ ᱠᱷᱟᱹᱞᱤ ᱢᱤᱫ ᱥᱳᱢᱳᱭ ᱜᱮ ᱪᱟᱥ ᱦᱩᱭᱩᱜᱼᱟ ᱱᱚᱛᱮ ᱫᱚ ᱦᱩᱲᱩ ᱜᱮᱠᱚ ᱪᱟᱥᱟ ᱟᱨ ᱪᱟᱥ ᱠᱚᱫᱚ ᱵᱟᱠᱚ ᱪᱟᱥ ᱵᱟᱲᱟᱭᱟ᱾
ᱟᱨ ᱮᱴᱟᱜ ᱛᱮᱭᱟᱜ ᱵᱟᱝᱢᱟ
ᱵᱟᱝ ᱟ ᱚᱲᱟᱜ ᱠᱚᱨᱮ ᱠᱚ ᱪᱟᱥᱟ ᱢᱟᱱᱮ ᱵᱟᱲᱜᱮ ᱠᱚᱨᱮ ᱡᱚᱢ ᱞᱟᱹᱜᱤᱫ᱾ ᱱᱚᱝᱠᱟ ᱤᱭᱟᱹ ᱠᱚ
ᱛᱟᱦᱞᱮ ᱟᱨ, ᱟᱨ ᱟᱹᱞᱩ ᱠᱚᱫᱚ ᱵᱟᱝᱯᱮ ᱪᱟᱥ ᱜᱮᱭᱟ?
ᱵᱟᱝᱼᱟ ᱟᱹᱞᱩ ᱯᱮᱸᱭᱟᱡᱽ ᱠᱚᱫᱚ ᱵᱟᱠᱚ ᱪᱟᱥᱟ ᱱᱚᱛᱮ ᱫᱚ᱾ ᱟᱲᱟᱜ ᱥᱟᱠᱟᱢ ᱠᱚᱠᱚ ᱪᱟᱥᱟ, ᱟᱲᱟᱜ ᱥᱟᱠᱟᱢ ᱠᱚ ᱰᱚᱢᱠᱟ ᱠᱚ ᱡᱷᱤᱸᱜᱟᱹ ᱠᱚ᱾
ᱟᱪᱪᱷᱟ ᱟᱪᱪᱷᱟ ᱟᱪᱪᱷᱟ ᱟᱪᱪᱷᱟ᱾ ᱦᱮᱸ ᱱᱤᱡᱮ ᱞᱟᱹᱜᱤᱫ ᱫᱚ ᱴᱷᱤᱠ ᱜᱮᱭᱟ ᱡᱟ ᱫᱟᱢ ᱟᱠᱟᱱᱟ ᱵᱟᱝ᱾ ᱛᱤᱱᱟᱹᱜ ᱵᱤᱱ ᱦᱟᱛᱟᱣᱟ ᱢᱟ ᱞᱟᱹᱭ ᱵᱤᱱ?
ᱦᱮᱸ ᱫᱤᱱ ᱫᱤᱱ ᱫᱚ ᱛᱤᱱᱟᱹᱜ ᱵᱤᱱ ᱦᱟᱛᱟᱣᱟ᱾ ᱫᱤᱱ ᱫᱤᱱ ᱫᱚ ᱛᱤᱱᱟᱹᱜ ᱵᱤᱱ ᱦᱟᱛᱟᱣ᱾
ᱦᱳᱭ ᱚᱱᱟ ᱜᱮᱞᱤᱧ ᱞᱟᱹᱭ ᱮᱜᱼᱟ ᱪᱟᱥ ᱠᱟᱣᱟ ᱟᱹᱵᱤᱱ᱾